ᱦᱮᱞᱳ
ᱦᱮᱸ ᱜᱚᱝᱠᱮ ᱡᱚᱦᱟᱨ ᱜᱮ ᱾
ᱦᱮᱸ ᱡᱚᱦᱟᱨ ᱜᱮ ᱡᱚᱦᱟᱨ ᱜᱮ ᱜᱚᱢᱠᱮ ᱴᱷᱤᱠ ᱜᱮᱭᱟ ᱱᱤᱭᱟᱹ ᱯᱚᱨᱮ ᱠᱚᱞ ᱠᱚᱞ ᱵᱤᱱ ᱦᱟᱸᱜ ᱦᱮᱸ᱾
ᱟᱪᱪᱷᱟ ᱴᱷᱤᱠ ᱜᱮᱭᱟ ᱜᱚᱝᱠᱮ᱾
ᱦᱮᱸ ᱟᱫᱚ ᱪᱮᱫ ᱠᱚᱵᱤᱱ ᱪᱤᱠᱟᱹ ᱵᱟᱲᱟᱭ ᱫᱟ? ᱦᱮᱸ ᱡᱷᱚᱛᱚ ᱜᱮ ᱱᱟᱯᱟᱭ ᱨᱮᱜᱮ ᱢᱮᱱᱟᱜ ᱛᱟᱞᱮᱭᱟ ᱪᱚᱴ ᱪᱟᱸᱫᱳ ᱫᱟᱭᱛᱮ᱾ ᱟᱫᱚ ᱟᱯᱮᱜ ᱜᱮ ᱪᱤᱠᱟ ᱢᱮᱱᱟᱜ ᱯᱮᱭᱟ ᱦᱟᱸᱜ ᱜᱚᱢᱠᱮ ᱟᱹᱵᱤᱱ?
ᱟᱞᱮ ᱫᱚ ᱜᱚᱝᱠᱮ ᱱᱟᱯᱟᱭ ᱜᱮ ᱪᱚᱴ ᱪᱟᱸᱫᱳᱣᱟᱜ ᱫᱟᱭᱟ ᱛᱮ ᱫᱚ᱾ ᱱᱤᱭᱟᱹ ᱫᱷᱟᱹᱵᱤᱡ ᱛᱮᱫᱚ ᱱᱟᱯᱟᱭ ᱜᱮ ᱢᱮᱱᱟᱜ ᱞᱮᱭᱟ᱾
ᱟᱪᱪᱷᱟ ᱦᱮᱸ ᱟᱹᱰᱤ ᱨᱟᱹᱥᱠᱟᱹᱧ ᱟᱹᱭᱠᱟᱹᱣ ᱠᱮᱫᱟ ᱱᱚᱣᱟ ᱠᱟᱛᱷᱟ ᱟᱸᱡᱚᱢ ᱛᱮ᱾
ᱦᱮᱸ ᱜᱚᱝᱠᱮ ᱟ ᱜᱚᱝᱠᱮ ᱛᱟᱦᱞᱮ ᱪᱟᱥ ᱵᱟᱟᱥ ᱠᱚᱫᱚ ᱛᱤᱱᱟᱹᱜ ᱴᱟ ᱯᱮ ᱞᱟᱦᱟ ᱠᱮᱫ ᱛᱟᱯᱮᱭᱟ?
ᱦᱮᱸ ᱜᱚᱝᱠᱮ ᱪᱟᱥᱵᱟᱥ ᱫᱚ ᱱᱚᱜᱼᱚᱭ ᱮᱛᱚᱦᱚᱵ ᱠᱟᱫᱟ ᱟᱞᱮ ᱫᱚ ᱮᱛᱚᱦᱚᱵ ᱞᱮᱠᱟᱜᱮ ᱱᱚᱜᱼᱚᱭ ᱛᱚᱞᱟ ᱠᱚᱞᱮ ᱜᱤᱲᱤᱭ ᱠᱟᱫᱟ ᱢᱮᱱᱠᱷᱟᱱ ᱟᱸ ᱟᱨ ᱛᱚᱞᱟ ᱫᱚ ᱟᱹᱣᱨᱤ ᱦᱟᱨᱟ ᱦᱩᱭᱩᱜᱼᱟ ᱛᱚ ᱦᱟᱨᱟ ᱦᱩᱭ ᱞᱮᱱᱠᱷᱟᱱ ᱜᱮ ᱟᱫᱚ ᱨᱚᱦᱚᱭ ᱠᱟᱹᱢᱤᱞᱮ ᱮᱛᱚᱦᱚᱵᱟ ᱦᱟᱸᱜ᱾ ᱟᱫᱚ ᱜᱚᱝᱠᱮ ᱟᱯᱥᱮᱫ ᱫᱚ ᱪᱮᱜᱠᱟ?
ᱟᱞᱮ ᱥᱮᱫ ᱫᱚ ᱜᱚᱝᱠᱮ ᱨᱚᱦᱚᱭ ᱫᱚ ᱮᱛᱚᱦᱚᱵ ᱠᱟᱱ ᱜᱮᱭᱟ᱾ ᱟᱫᱚ ᱟᱞᱮ ᱦᱚᱸ ᱟᱹᱰᱤ ᱞᱟᱦᱟ ᱜᱮ ᱭᱚᱞᱟ ᱠᱚᱞᱮ ᱜᱤᱲᱤᱭ ᱠᱟᱫᱟ᱾ ᱟᱫᱚ ᱛᱚᱞᱟ ᱠᱚᱫᱚ ᱦᱟᱨᱟᱣ ᱠᱟᱱ ᱛᱟᱞᱮᱭᱟ ᱵᱷᱟᱜᱤ ᱜᱮ᱾ ᱟᱫᱚ ᱮᱛᱚᱦᱚᱵ ᱠᱟᱱᱟ ᱟᱨ ᱜᱚᱝᱠᱮ ᱫᱚᱥ ᱫᱤᱱ ᱜᱟᱱ ᱪᱟᱞᱟᱜᱼᱟ᱾ ᱛᱟᱦᱞᱮ ᱠᱷᱟᱱ ᱜᱮ ᱟᱫᱚ ᱢᱩᱪᱟᱹᱜ ᱜᱚᱫᱚᱜ ᱛᱟᱞᱮᱭᱟ ᱟᱞᱮ ᱥᱮᱜ ᱫᱚ᱾
ᱟᱪᱪᱷᱟ ᱟᱪᱪᱷᱟ ᱜᱚᱝᱠᱮ ᱟᱵᱤᱱ ᱴᱷᱮᱱ ᱠᱩᱠᱞᱤ ᱛᱟᱦᱮᱸ ᱠᱟᱱᱟ ᱟᱯᱮ ᱡᱮ ᱱᱚᱜᱼᱚᱭ ᱨᱚᱦᱚᱭ ᱠᱟᱹᱢᱤ ᱠᱚᱯᱮ ᱮᱛᱚᱦᱚᱵ ᱠᱮᱫᱟ ᱛᱚᱞᱟ ᱠᱚ ᱮᱸ ᱜᱤᱰᱤᱭᱟᱛᱮ ᱱᱚᱜᱼᱚᱭ ᱨᱚᱦᱚᱭ ᱠᱟᱹᱢᱤ ᱯᱮ ᱮᱛᱚᱦᱚᱵ ᱠᱮᱫ ᱫᱚ, ᱟᱫᱚ ᱵᱟᱹᱫᱽ ᱠᱚᱫᱚ ᱪᱮᱫ ᱛᱮᱯᱮ ᱥᱤ ᱞᱮ?
ᱵᱟᱹᱫ ᱠᱚᱫᱚ ᱜᱚᱢᱠᱮ ᱮ ᱴᱮᱠᱴᱚᱨ᱾
ᱟᱪᱪᱷᱟ ᱟᱪᱪᱷᱟ ᱜᱚᱝᱠᱮ ᱛᱟᱦᱞᱮ ᱟᱯᱮ ᱚᱱᱛᱮ ᱫᱚ ᱱᱟᱦᱮᱞ ᱜᱟᱹᱲᱤ ᱥᱮ ᱱᱟᱦᱮᱞ ᱠᱚ ᱡᱟᱦᱟᱸ ᱟᱵᱚ ᱯᱟᱹᱦᱤᱞ ᱮᱸ ᱦᱟᱯᱲᱟᱢ ᱠᱚᱠᱚ ᱮᱸ ᱠᱟᱹᱢᱤ ᱛᱟᱦᱮᱸᱫ ᱚᱱᱟᱛᱮ ᱮᱸ ᱚᱱᱟ ᱜᱟᱹᱰᱤ ᱠᱚᱫᱚ ᱥᱮ ᱱᱟᱦᱮᱞ ᱠᱚ ᱰᱟᱝᱨᱤ ᱰᱟᱝᱨᱟ ᱠᱚ ᱵᱟᱹᱱᱩᱜ ᱠᱚ ᱛᱟᱯᱮᱭᱟ?
ᱦᱮᱸ ᱜᱚᱝᱠᱮ ᱢᱮᱱᱟᱜ ᱫᱚ ᱢᱮᱱᱟᱜ ᱠᱚᱣᱟ ᱟᱫᱚ ᱠᱚᱢ ᱜᱮ ᱵᱩᱡ ᱠᱮᱫᱟᱵᱤᱱ ᱜᱚᱝᱠᱮ?
ᱟᱪᱪᱷᱟ
ᱟᱹᱰᱤ ᱠᱚᱢ ᱜᱮ ᱰᱟᱝᱲᱤ ᱠᱚᱫᱚ ᱢᱮᱱᱟᱜ ᱠᱚᱣᱟ ᱠᱤᱱᱛᱩ ᱱᱟᱦᱮᱞ ᱫᱚ ᱵᱟᱹᱱᱩᱜᱼᱟ᱾ ᱰᱟᱹᱝᱲᱤ ᱠᱚ ᱥᱤᱨᱟ ᱥᱤᱨᱟ ᱰᱟᱹᱝᱲᱤ ᱫᱚ ᱵᱟᱠᱚ ᱛᱟᱦᱮᱱ ᱠᱟᱱᱟ ᱥᱮ ᱱᱮᱛᱟᱨ ᱫᱚ᱾
ᱦᱮᱸ
ᱦᱩᱰᱤᱧ ᱦᱩᱰᱤᱧ ᱜᱮ ᱰᱟᱝᱲᱤ ᱢᱮᱱᱟᱜ ᱠᱚᱣᱟ ᱟᱨ ᱠᱤᱪᱷᱩ ᱢᱮᱱᱟᱜ ᱠᱚᱣᱟ ᱢᱟᱲᱟᱝ ᱢᱟᱲᱟᱝ ᱠᱚ᱾ ᱩᱝᱠᱩ ᱜᱮ ᱱᱟᱦᱮᱞ ᱠᱚ ᱡᱩᱨᱟᱣ ᱠᱚ ᱜᱮᱭᱟ ᱠᱤᱱᱛᱩ ᱥᱚᱝᱠᱷᱟ ᱫᱚ ᱠᱚᱢ ᱜᱮ᱾
ᱟᱪᱪᱷᱟ ᱦᱮᱸ ᱦᱮᱸ ᱱᱚᱣᱟ ᱠᱟᱛᱷᱟ ᱫᱚ ᱟᱸ ᱱᱚᱣᱟ ᱠᱚᱫᱚ ᱟᱸᱡᱚᱢᱚᱜ ᱠᱟᱱ ᱜᱮᱭᱟ ᱢᱮᱱᱠᱷᱟᱱ ᱟᱵᱚ ᱫᱚ ᱮᱸ ᱧᱮᱞ ᱦᱚᱭᱩᱜ ᱛᱟᱵᱚᱱᱟ ᱦᱮᱸ ᱥᱮ ᱟᱵᱚᱣᱟᱜ ᱥᱮᱫᱟᱭ ᱦᱟᱯᱲᱟᱢ ᱟᱵᱚ, ᱟ ᱰᱟᱝᱨᱤ ᱠᱚᱛᱮᱜ ᱜᱮ, ᱠᱟᱹᱢᱤ ᱠᱚ ᱮᱸ ᱞᱟᱦᱟ ᱟᱹᱜᱩ ᱟᱠᱟᱫᱟ ᱱᱤᱱᱟᱹᱜ ᱫᱷᱟᱹᱵᱤᱡ ᱟᱵᱚ ᱢᱮᱱᱠᱷᱟᱱ ᱱᱚᱣᱟ? ᱱᱚᱣᱟ ᱤᱭᱟᱹ ᱦᱟᱸᱭ, ᱟᱫᱚ ᱟᱵᱚ ᱱᱚᱣᱟ ᱥᱟᱯᱟᱵ ᱡᱩᱫᱤ ᱱᱚᱣᱟ ᱵᱟᱝᱵᱚᱱ ᱥᱟᱵ ᱫᱚᱦᱚᱭᱟ ᱢᱮᱱᱠᱷᱟᱱ ᱛᱟᱦᱞᱮ ᱟᱵᱚ ᱞᱟᱦᱟᱱ ᱻ ᱥᱮ ᱟᱜᱟᱢ ᱫᱤᱱ ᱨᱮ ᱛᱚᱠᱷᱚᱱ ᱥᱮ ᱟᱵᱚᱨᱮᱱ ᱜᱤᱫᱽᱨᱟᱹ ᱥᱮ ᱟᱵᱚᱨᱮᱱ ᱜᱤᱫᱽᱨᱟᱹ ᱠᱚ ᱜᱤᱫᱽᱨᱟᱹ ᱠᱚ ᱛᱚᱠᱷᱚᱱ ᱵᱟᱝᱠᱚ ᱵᱟᱲᱟᱭ ᱧᱟᱢ ᱡᱚᱝᱟᱜᱼᱟ ᱡᱮ ᱰᱟᱝᱨᱟ ᱜᱟᱹᱰᱤ ᱠᱚᱫᱚ ᱪᱮᱫ ᱛᱟᱦᱮᱸ ᱠᱟᱱᱟ ᱰᱟᱝᱨᱟ ᱟᱸ ᱰᱟᱝᱨᱟ ᱫᱚ ᱪᱮᱞᱤ ᱠᱚ ᱛᱟᱦᱮᱸᱫ ᱠᱟᱱᱟ ᱟᱸ ᱯᱳᱭᱞᱳ ᱠᱚ ᱪᱤᱠᱟᱹᱭᱮᱜ ᱛᱟᱦᱮᱸᱫᱼᱟ ᱰᱟᱝᱨᱟ ᱠᱚᱫᱚ? ᱟᱵᱚᱨᱮᱱ ᱪᱮᱜ ᱠᱟᱹᱢᱤ ᱠᱚᱨᱮ ᱠᱚ ᱞᱟᱜᱟᱜ ᱦᱮᱸᱜ ᱥᱮ ᱱᱟᱦᱮᱞ ᱠᱚᱫᱚ ᱪᱮᱜ ᱠᱟᱱᱟ? ᱦᱳᱭ ᱟᱫᱚ ᱱᱚᱣᱟ ᱜᱮ ᱡᱮ ᱟᱵᱚ ᱦᱚᱸ ᱱᱚᱝᱠᱟ ᱮᱸ ᱯᱟᱹᱦᱤᱞ ᱦᱟᱯᱲᱟᱢᱟᱜ ᱮᱸ ᱥᱟᱯᱟᱵ ᱵᱚᱱ ᱥᱟᱵ ᱫᱚᱦᱚᱭᱟ ᱛᱟᱦᱞᱮ ᱮᱱ ᱠᱷᱟᱱ ᱱᱟᱯᱟᱭ ᱠᱚᱜᱼᱟ ᱦᱮᱸ ᱥᱮ ᱾
ᱦᱮᱸ ᱦᱮᱸ ᱟᱹᱰᱤ ᱜᱮ ᱱᱟᱯᱟᱭ ᱠᱚᱜᱼᱟ ᱾
ᱦᱳᱭ ᱟᱫᱚ ᱱᱮᱛᱟᱨ ᱫᱚ ᱚᱱᱮ ᱴᱨᱟᱠᱴᱚᱨ ᱡᱩᱜᱽ ᱩᱰᱩᱝ ᱮᱱᱟ ᱛᱚ ᱰᱤᱡᱤᱴᱮᱞ ᱡᱤᱱᱤᱥ ᱠᱚ ᱦᱤᱡᱩᱜ ᱠᱟᱱᱟ ᱟᱫᱚ ᱚᱱᱟ ᱠᱚᱫᱚ ᱦᱮᱡ ᱫᱚ ᱦᱤᱡᱩᱜ ᱜᱮᱭᱟ ᱢᱮᱱᱠᱷᱟᱱ ᱟᱫᱚ? ᱟᱵᱚ ᱫᱚ ᱟᱵᱚᱣᱟᱜ ᱥᱟᱯᱟᱵ ᱵᱟᱝᱵᱚᱱ ᱦᱤᱲᱤᱢ ᱦᱤᱲᱤᱝ ᱟᱵᱚᱱ ᱦᱮᱸᱥᱮ᱾
ᱦᱮᱸ ᱜᱚᱝᱠᱮ ᱦᱮᱸ ᱾
ᱦᱳᱭ ᱟᱨᱢ
ᱛᱟᱦᱞᱮ ᱜᱚᱝᱠᱮ ᱤᱧᱟᱹᱜ ᱞᱟᱹᱭ ᱛᱮᱱᱟᱜ ᱫᱚ ᱟᱯᱮ ᱥᱮᱫ ᱫᱚ? ᱤᱭᱟᱹ ᱡᱟᱦᱟᱸᱭ ᱰᱟᱝᱲᱤ ᱜᱟᱹᱰᱤ ᱠᱚ ᱞᱟᱹᱭ ᱮᱫᱟ ᱾ ᱚᱱᱟ ᱛᱮᱜᱮ ᱜᱚᱝᱠᱮ ᱟᱯᱮ ᱥᱮᱫ ᱫᱚᱯᱮ ᱥᱤ ᱜᱮᱭᱟ ᱥᱮ ᱪᱮᱜ ᱮᱠᱷᱚᱱ ᱫᱷᱟᱹᱵᱤᱡ ᱫᱚ?
ᱦᱮᱸ ᱢᱮᱱᱠᱷᱟᱱ ᱟᱞᱮ ᱟᱹᱛᱩ ᱨᱮᱫᱚ ᱵᱟᱹᱱᱩᱜ ᱠᱚᱟᱜᱼᱟ, ᱟᱞᱮ ᱟᱹᱛᱩ ᱥᱟᱭᱤᱰ ᱥᱮᱜ ᱨᱮ ᱮᱴᱟᱜ ᱟᱹᱛᱩ ᱢᱮᱱᱟᱜ ᱟᱹᱱᱤ ᱚᱱᱟ ᱱᱮᱛᱟᱨ ᱦᱚᱸ ᱰᱟᱝᱲᱟ ᱜᱟᱹᱰᱤ ᱢᱮᱱᱟᱜ ᱟᱠᱟᱜ ᱜᱮᱭᱟ ᱾ ᱢᱮᱱᱠᱷᱟᱱ ᱟᱫᱚ ᱡᱷᱚᱛᱚ ᱥᱤᱡᱤᱱ ᱫᱚ ᱵᱟᱝᱠᱚ ᱚᱱᱟ ᱛᱮᱫᱚ ᱵᱟᱝᱠᱚ ᱥᱤ ᱜᱮᱭᱟᱠᱚ ᱟᱫᱚ, ᱦᱳᱭ ᱛᱚ ᱟᱠᱚᱣᱟᱜ ᱠᱟᱹᱢᱤ ᱥᱮ ᱟᱠᱚᱣᱟᱜ ᱴᱟᱭᱤᱢ ᱚᱱᱠᱟ ᱵᱟᱝ ᱦᱩᱭ ᱞᱮᱱᱠᱷᱟᱱ ᱜᱮ ᱟᱫᱚ ᱴᱨᱟᱠᱴᱚᱨ ᱠᱟᱛᱮ ᱠᱚ ᱥᱤ ᱜᱮᱭᱟ ᱠᱚ ᱾ ᱱᱚᱝᱠᱟᱱ ᱡᱚᱠᱷᱚᱡ, ᱴᱟᱭᱤᱢ ᱛᱟᱦᱮᱸᱱ ᱛᱟᱠᱚᱣᱟ, ᱵᱟᱨ ᱥᱤᱡᱤᱱ ᱞᱮ ᱪᱟᱥ ᱟ ᱛᱚ ᱟᱞᱮ ᱫᱚ ᱟᱫᱚ ᱛᱚᱠᱷᱚᱱ ᱫᱚ, ᱦᱳᱭ ᱦᱳᱭ ᱟᱫᱚ ᱰᱟᱝᱨᱟ ᱦᱚᱸ ᱢᱮᱱᱟᱜ ᱠᱟᱱ ᱛᱟᱠᱚᱣᱟ ᱟᱫᱚ ᱛᱚᱠᱷᱚᱱ ᱫᱚ ᱟᱫᱚ? ᱰᱟᱝᱨᱟ ᱜᱟᱹᱰᱤ ᱠᱚᱛᱮ ᱦᱚᱸᱠᱚ ᱥᱤ ᱜᱮᱭᱟ ᱟᱫᱚ ᱟᱠᱚᱣᱟᱜ ᱴᱟᱭᱤᱢ ᱚᱱᱩᱡᱟ ᱢᱤᱫᱴᱟᱝ ᱟᱠᱚᱣᱟᱜ ᱴᱟᱭᱤᱢ ᱡᱚᱠᱷᱚᱱ ᱵᱟᱝ ᱛᱟᱦᱮᱱᱟ ᱛᱚᱠᱷᱚᱱ ᱫᱚ ᱴᱨᱟᱠ ᱥᱤ ᱛᱮ ᱜᱮ ᱦᱩᱭᱩᱜ ᱛᱟᱠᱚᱣᱟ ᱾
ᱦᱟᱸ ᱦᱟᱸ ᱱᱚᱣᱟ ᱫᱚ ᱮᱠᱫᱚᱢ ᱞᱟᱹᱠᱛᱤ ᱜᱮᱭ ᱾
ᱟᱭ ᱟᱫᱚ ᱱᱮᱛᱟᱨ ᱢᱟ ᱦᱟᱸᱜ ᱞᱟᱦᱟ ᱞᱮᱠᱟ ᱦᱟᱸᱜ ᱴᱟᱭᱤᱢ ᱠᱚᱢᱟ ᱵᱟᱝ ᱛᱮᱸᱜᱩᱱ ᱠᱟᱱᱟ ᱡᱮ ᱾ ᱦᱮᱸ ᱥᱮ ᱱᱚᱣᱟᱴᱟᱜ ᱤᱧ ᱠᱟᱹᱢᱤᱭᱟ ᱱᱚᱣᱟᱴᱟᱜ ᱞᱟᱹᱜᱤᱫ ᱛᱮ ᱴᱟᱭᱤᱢ ᱛᱟᱦᱮᱱ ᱛᱟᱢᱟ? ᱵᱟᱝ ᱦᱩᱭᱩᱜ ᱠᱟᱱᱟ ᱥᱮ, ᱱᱮᱛᱟᱨ ᱢᱟ ᱟᱹᱲᱤᱥ ᱛᱮ ᱠᱟᱹᱢᱤ ᱠᱚ ᱩᱲᱩᱝ ᱠᱟᱱᱟ᱾ ᱦᱟᱹᱱᱤ ᱦᱟᱱᱟ ᱠᱟᱹᱢᱤ ᱪᱟᱞᱟᱜ ᱠᱟᱱᱟᱭ ᱱᱩᱭ ᱱᱚᱣᱟ ᱠᱟᱹᱢᱤ ᱪᱟᱞᱟᱜ ᱠᱟᱱᱟᱭ, ᱟᱫᱚ ᱟᱭᱳ ᱦᱚᱲ ᱠᱚᱫᱚ ᱚᱲᱟᱜ ᱨᱮᱱᱟᱜ ᱠᱟᱹᱢᱤ ᱠᱚ ᱠᱚ ᱧᱮᱞ ᱫᱟ ᱠᱚᱣᱟ ᱾
ᱦᱟᱸ ᱱᱚᱣᱟ ᱠᱚᱫᱚ ᱮᱠᱫᱚᱢ ᱫᱩᱨᱠᱟᱨ ᱠᱟᱱ ᱜᱮᱭᱟ ᱾
ᱦᱳᱭ ᱾
ᱛᱟᱦᱞᱮ ᱜᱚᱝᱠᱮ ᱟᱯᱮ ᱫᱚ ᱩᱠᱟ ᱥᱟᱭᱤᱴ ᱨᱮ ᱢᱮᱱᱟᱜ ᱯᱮᱭᱟ?
ᱟᱞᱮ ᱫᱚ ᱱᱚᱜᱼᱚᱭ ᱯᱟᱥᱪᱤᱢ ᱢᱮᱫᱽᱱᱤᱯᱩᱨ ᱥᱟᱭᱤᱰ ᱨᱮ ᱢᱮᱱᱟᱜ ᱾ ᱞᱮᱭᱟ ᱢᱮᱱᱠᱷᱟᱱ ᱟᱞᱮ ᱫᱚ ᱵᱤᱞᱟᱹᱛ ᱫᱤᱥᱚᱢ ᱜᱮ ᱠᱟᱱᱟᱞᱮ ᱵᱤᱨ ᱠᱚᱫᱚ ᱟᱞᱮ ? ᱫᱚ ᱵᱟᱹᱱᱩᱜ ᱟᱹᱱᱤᱡ ᱵᱤᱨ ᱫᱚ ᱡᱷᱟᱹᱞ ᱡᱷᱟᱹᱞ ᱜᱮ ᱛᱟᱞᱮ ᱱᱚᱰᱮ ᱠᱷᱚᱱᱟᱜ ᱫᱚ ᱾ ᱟᱫᱚ ᱟᱯᱮ ᱜᱮ ᱦᱟᱸᱜ ᱵᱤᱨ ᱫᱷᱟᱨᱮ ᱠᱚᱨᱮ ᱢᱮᱱᱟᱜ ᱯᱮᱭᱟ ᱥᱮ ᱪᱮᱫ ᱥᱮ?
ᱵᱟᱝ ᱜᱚᱝᱠᱮ ᱟᱞᱮ ᱦᱚ ᱵᱤᱨ ᱫᱷᱟᱨᱮ ᱫᱚ ᱵᱟᱝ ᱟᱞᱮ ᱫᱚ ᱯᱩᱨᱵᱚ ᱵᱚᱨᱫᱷᱚᱢᱟᱱ ᱜᱚᱝᱠᱮ ᱾
ᱳ ᱟᱪᱪᱷᱟ ᱟᱪᱪᱷᱟ
ᱟᱸᱡᱚᱢ ᱵᱟᱲᱟᱣ ᱠᱟᱫᱟ ᱵᱤᱱ?
ᱦᱮᱸ ᱦᱮᱸ ᱟᱸᱡᱚᱢ ᱠᱟᱫᱟ ᱞᱤᱧ
ᱦᱮ ᱚᱱᱛᱮ ᱟᱞᱮ ᱫᱚ
ᱚ ᱛᱟᱦᱚᱞᱮ ᱟᱯ
ᱟᱯᱮ ᱥᱮᱫ ᱫᱚ ᱛᱟᱦᱚᱞᱮ ᱮᱢᱱᱤ ᱚᱱᱮ ᱡᱟᱦᱟᱸ ᱥᱚᱵᱽᱡᱤ ᱠᱚᱫᱚ ᱜᱚᱝᱠᱮ ᱪᱮᱫ ᱪᱮᱫ ᱪᱟᱥᱚᱜ ᱜᱮᱭᱟ ᱛᱟᱦᱚᱞᱮ?
ᱜᱚᱝᱠᱮ ᱟᱞᱮ ᱥᱮᱫ ᱢᱟ ᱱᱚᱣᱟ ᱵᱟᱨ ᱥᱤᱡᱤᱱ ᱜᱮ ᱪᱟᱥ ᱦᱩᱭᱩᱜᱼᱟ ᱛᱚ ᱚᱱᱟ ᱦᱳᱲᱳ ᱠᱚᱜᱮᱞᱮ ᱪᱟᱥ ᱵᱟᱲᱟᱭ ᱜᱮᱭᱟ ᱟᱨ ᱛᱤᱞᱢᱤᱧ ᱠᱚ ᱢᱟᱡᱷᱮ ᱥᱟᱡᱷᱮ ᱞᱮ ᱪᱟᱥ ᱜᱮᱭᱟ ᱢᱮᱱᱠᱷᱟᱱ ᱥᱚᱵᱽᱡᱤ ᱠᱚᱫᱚ ᱟᱞᱮ ᱥᱟᱱᱛᱟ ᱫᱚ ᱵᱟᱞᱮ ᱪᱟᱥ ᱜᱮᱭᱟ ᱟᱱᱮ ᱪᱷᱟᱛᱤᱠ ᱦᱚᱲ ᱜᱮᱠᱚ ᱪᱟᱥ ᱜᱮ ᱛᱟᱦᱮᱸᱦᱮᱫ ᱢᱮᱱᱠᱷᱟᱱ ᱟᱞᱮ ᱫᱚ ᱵᱟᱞᱮ ᱪᱟᱥ ᱜᱮᱭᱟ ᱪᱟᱥ ᱫᱚᱞᱮ ᱪᱟᱥ ᱮᱠᱮᱞ ᱡᱟᱦᱟᱸ ᱚᱲᱟᱜ ᱠᱚᱨᱮ ᱚᱱᱟ ᱠᱟᱹᱴᱤᱡᱽ ᱠᱟᱹᱴᱤᱡᱽ ᱚᱲᱟᱜ ᱠᱚ ᱞᱟᱹᱜᱤᱫ ᱜᱮ ᱡᱚᱢ ᱵᱟᱲᱟ ᱠᱷᱟᱹᱛᱤᱨ ᱦᱳᱭ ᱚᱱᱠᱟ ᱵᱟᱠᱷᱟᱱ ᱵᱟᱦᱨᱮ ᱟᱠᱷᱨᱤᱧ ᱤᱫᱤ ᱞᱟᱹᱜᱤᱫ ᱫᱚ ᱵᱟᱝᱼᱟ᱾ ᱟᱫᱚ ᱟᱯᱮ ᱥᱮᱫ ᱫᱚ ᱪᱮᱫ ᱠᱚ ᱪᱟᱥ ᱦᱩᱭᱩᱜᱼᱟ ᱚᱱᱠᱟ ᱜᱚᱝᱠᱮ?
ᱦᱩᱭᱩᱜᱼᱟ ᱜᱚᱝᱠᱮ ᱟᱞᱮ ᱥᱮᱫ ᱫᱚ ᱞᱟᱹᱭ ᱫᱟᱲᱮᱭᱟᱜ ᱵᱤᱱ ᱡᱷᱚᱛᱚ ᱜᱮ᱾ ᱰᱷᱮᱲᱚᱥ ᱠᱚ ᱰᱷᱮᱲᱚᱥ ᱠᱚᱸᱱᱰᱟᱦᱟ
ᱦᱮᱸ
ᱚᱱᱟ ᱛᱟᱭᱚᱢ ᱥᱚᱥᱟ ᱠᱚ ᱛᱚᱨᱢᱩᱡ ᱠᱚ ᱟᱹᱞᱩ ᱦᱚᱨᱚ ᱟᱨᱦᱚᱸ ᱮᱢᱟᱱ ᱮᱢᱟᱱ ᱠᱚ ᱢᱮᱱᱠᱷᱟᱱ ᱡᱷᱚᱛᱚ ᱞᱮᱠᱟᱱᱟᱜ ᱡᱤᱱᱤᱥ ᱠᱤ‌ ᱟᱞᱮ ᱥᱮᱜ ᱫᱚ ᱜᱚᱝᱠᱮ ᱪᱟᱥᱚᱜ ᱜᱮᱭᱟ ᱵᱩᱪ ᱠᱮᱫᱟ ᱵᱤᱱ, ᱟᱭᱢᱟ ᱟᱭᱢᱟ ᱴᱚᱴᱷᱟ ᱠᱚᱨᱮ ᱟᱭᱢᱟ ᱟᱭᱢᱟ ᱮᱴᱟᱜ ᱦᱟᱥᱟ ᱠᱚ ᱢᱮᱱᱟᱜ-ᱟ ᱥᱮ ᱚᱠᱟ ᱠᱚᱨᱮ ᱫᱚ ᱵᱟᱹᱞᱤ ᱦᱟᱥᱟ ᱢᱤᱱᱟᱜ-ᱟ ᱚᱠᱟ ᱠᱚᱨᱮ ᱫᱚ ᱟᱨᱠᱤ ᱵᱷᱟᱜᱤ ᱦᱟᱥᱟ ᱚᱠᱟ ᱨᱮᱫᱚ ᱦᱩᱲᱩ ᱦᱩᱭᱩᱜ-ᱟ᱾ ᱵᱷᱟᱜᱮ ᱴᱷᱤᱠ᱾ ᱠᱟ ᱟᱞᱮ ᱥᱮᱜ ᱫᱚ ᱜᱚᱝᱠᱮ ᱦᱟᱱᱛᱮ ᱱᱟᱛᱮ ᱪᱷᱩᱲᱭᱟᱹ ᱪᱷᱤᱹᱴᱭᱟᱹ ᱢᱮᱱᱟᱜ-ᱟ ᱛᱚ ᱜᱚᱴᱟ ᱜᱮ
ᱟᱪᱪᱷᱟ ᱦᱮᱸ ᱡᱷᱚᱛᱚ ᱨᱚᱠᱚᱢ ᱦᱟᱥᱟ ᱢᱮᱱᱟᱜ-ᱟ ᱛᱚ ᱟᱯᱮ ᱞᱮᱠᱟ ᱫᱚ᱾ ᱟᱯᱮ ᱥᱮᱜ ᱫᱚ ᱟᱹᱪᱪᱷᱟ ᱦᱮᱸ ᱟᱰᱤ ᱟᱹᱰᱤ ᱦᱮᱸ ᱦᱮᱸ ᱚᱱᱠᱟ ᱜᱮ ᱡᱷᱚᱛᱚ ᱞᱮᱠᱟᱱ ᱦᱟᱥᱟ ᱠᱚ ᱜᱮ ᱠᱷᱟᱹᱡᱽ ᱛᱟᱦᱮᱱᱟ᱾ ᱛᱟᱦᱚᱞᱮ ᱪᱟᱥ ᱠᱟᱢᱤ ᱠᱚᱨᱮ ᱦᱚᱸ ᱟᱲᱤ ᱢᱚᱸᱡᱽ ᱜᱮ ᱵᱩᱡᱷᱟᱜ-ᱟ ᱡᱷᱚᱛᱚ ᱡᱤᱱᱤᱥ ᱫᱟᱲᱮᱭᱟᱜ-ᱟ ᱟᱢ ᱥᱚᱵᱽᱡᱤ ᱥᱮ ᱮᱸ ᱦᱳᱲᱳ ᱥᱮ ᱛᱮᱞᱢᱮᱧ ᱠᱚ᱾ ᱦᱚᱸᱜ-ᱚᱱᱟ ᱠᱚ ᱡᱷᱚᱛᱚ ᱱᱟᱜ ᱜᱮᱢ ᱪᱟᱥ ᱫᱟᱲᱮᱜ-ᱟ᱾ ᱟᱫᱚ ᱜᱚᱝᱠᱮ ᱟᱯᱮ ᱥᱮᱜ ᱫᱚ ᱪᱟᱥᱼᱵᱟᱥ ᱢᱟ ᱦᱩᱭᱩᱜ ᱠᱟᱱ ᱜᱮᱭᱟ ᱢᱮᱱᱠᱷᱟᱱ ᱮᱸᱻ ᱫᱟᱜᱽ ᱠᱚᱨᱮ ᱱᱟᱸᱜ ᱥᱩᱵᱤᱫᱟ ᱚᱥᱩᱵᱤᱫᱟ ᱫᱚ ᱢᱮᱱᱟᱜ-ᱟ ᱥᱮ ᱵᱟᱝᱼᱟ?
ᱜᱚᱝᱠᱮ ᱥᱟᱹᱻᱥᱟᱹᱨᱤ ᱠᱟᱛᱷᱟ ᱞᱟᱹᱭ ᱛᱮᱫᱚ ᱫᱟᱜᱽ ᱨᱮᱱᱟᱜ ᱫᱚ ᱠᱚᱱᱚ ᱚᱥᱩᱵᱤᱫᱟ ᱜᱮ ᱵᱟᱹᱱᱩᱜ ᱪᱮᱫᱟᱜ ᱥᱮ ᱟᱞᱮ ᱥᱮᱜ ᱫᱚ ᱜᱚᱝᱠᱮ ᱚᱱᱮ ᱱᱟᱜ ᱢᱤᱱᱤ ᱠᱚᱠᱚ ᱵᱟᱹᱭᱥᱟᱹᱣ ᱠᱟᱜ ᱞᱮᱭᱟ᱾
ᱦᱮᱸ ᱦᱮᱸ᱾
ᱵᱩᱪ ᱠᱤᱫᱟ ᱵᱤᱱ ᱢᱤᱱᱤ ᱠᱚᱠᱚ ᱵᱟᱹᱭᱥᱟᱹᱣ ᱠᱟᱜ ᱞᱮᱭᱟ ᱠᱚᱱᱚ ᱚᱥᱩᱵᱤᱫᱟ ᱫᱚ ᱵᱟᱝ ᱦᱩᱭᱩᱜ ᱜᱮᱭᱟ᱾
ᱟᱪᱪᱷᱟ᱾
ᱚᱻ ᱥᱮᱨᱢᱟᱜ ᱥᱮᱨᱢᱟ ᱡᱟᱹᱲᱤ ᱛᱚ ᱢᱮᱱᱟᱜ ᱜᱮᱭᱟ ᱟᱫᱚ ᱜᱚᱝᱠᱮ ᱢᱤᱱᱤ ᱠᱚ ᱵᱟᱹᱭᱥᱟᱹᱣ ᱠᱟᱜ ᱞᱮᱭᱟ ᱚᱱᱟ ᱢᱤᱱᱤ ᱦᱚᱸ ᱟᱫᱚ ᱴᱟᱠᱟ ᱠᱚ ᱦᱟᱛᱟᱣᱟ ᱟᱢ ᱦᱩᱲᱩ ᱨᱟᱠᱟᱜ ᱪᱟᱵᱟ ᱭᱟᱢ ᱫᱤᱭᱮ ᱴᱟᱠᱟ ᱠᱚ ᱦᱟ ᱛᱟᱣᱟ ᱚᱱᱟ᱾
ᱟᱪᱪᱷᱟ ᱦᱮᱸ ᱦᱟᱸᱜ ᱚᱱᱟ ᱫᱚ ᱠᱟᱛᱷᱟ ᱠᱟᱱ ᱜᱮᱭᱟ ᱱᱮᱛᱚᱜ ᱫᱚ ᱟᱫᱚ ᱡᱟᱹᱯᱩᱜ ᱫᱤᱱ ᱛᱚ ᱱᱮᱛᱚᱜ ᱫᱚ ᱟᱫᱚ ᱚᱱᱟ
ᱱᱤᱛᱚᱜ ᱫᱚ ᱟᱫᱚ ᱜᱚᱝᱠᱮ ᱚᱥᱩᱵᱤᱫᱟ ᱵᱟᱹᱱᱩᱜ-ᱟ ᱱᱤᱛᱚᱜ ᱜᱮ ᱜᱚᱝᱠᱮ ᱡᱷᱚᱛᱚ ᱠᱚ ᱪᱮᱥᱴᱟᱭ ᱜᱮᱭᱟ ᱠᱟᱹᱴᱤᱡᱽ ᱵᱟᱹᱲᱛᱤ ᱵᱟᱹᱲᱛᱤ ᱨᱚᱦᱚᱭ᱾
ᱮᱠᱫᱚᱢ ᱮᱠᱫᱚᱢ᱾
ᱵᱩᱪ ᱠᱤᱫᱟ ᱵᱤᱱ ᱱᱤᱛᱚᱜ ᱫᱚ ᱮᱠᱫᱚᱢ ᱚᱥᱩᱵᱤᱫᱟ ᱵᱟᱹᱱᱩᱜ-ᱟ᱾
ᱮ ᱦᱮᱸ᱾ ᱦᱮᱸᱛᱚᱜ ᱫᱚ ᱠᱚᱱᱚ ᱚᱥᱩᱵᱤᱫᱟ ᱵᱟᱹᱱᱩᱜ-ᱟ ᱫᱟᱜᱽ ᱞᱟᱹᱜᱤᱫ ᱦᱚᱸ ᱠᱟᱣᱲᱤ ᱠᱚ ᱵᱟᱝ ᱞᱟᱜᱟᱜ-ᱟ ᱪᱚᱴ ᱪᱟᱸᱫᱳ ᱫᱟᱭᱟ ᱛᱮ ᱱᱤᱛᱚᱜ ᱮᱸ ᱡᱟᱯᱟ ᱟᱥᱟᱲ ᱵᱚᱸᱜᱟ ᱨᱮᱫᱚ ᱱᱚᱜᱼᱚᱭ ᱡᱟᱹᱯᱩᱜ ᱫᱤᱱᱮ ᱫᱚᱦᱚᱣ ᱠᱟᱜ ᱵᱚᱱᱟᱭ᱾
ᱮᱸ ᱚᱥᱩᱵᱤᱫᱟ ᱵᱟᱝ ᱦᱩᱭᱩᱜ-ᱟ ᱱᱤᱭᱟᱹ ᱥᱚᱢᱚᱭ ᱨᱮᱫᱚ᱾
ᱚᱸᱻᱳᱭ᱾ ᱦᱮᱸ ᱟᱫᱚ ᱜᱚᱝᱠᱮ ᱛᱟᱜ, ᱦᱮᱸ ᱞᱟᱹᱭ ᱵᱤᱱ?
ᱚ ᱞᱟᱹᱭ ᱫᱟᱞᱤᱧ ᱡᱮ
ᱛᱟᱦᱚᱞᱮ ᱢᱤᱫᱴᱟᱝ ᱴᱚᱯᱷᱤᱠ ᱟᱢᱜᱮ ᱞᱟᱹᱭ ᱛᱟᱞᱟᱝ ᱢᱮ ᱢᱟ ᱱᱚᱣᱟ ᱴᱚᱯᱷᱤᱠ ᱵᱟᱠᱷᱨᱟ ᱛᱮ ᱛᱮᱦᱮᱧ ᱫᱚ ᱞᱟᱝ ᱱᱟᱥᱮ ᱱᱟᱜ ᱞᱟᱝ ᱜᱟᱞᱢᱟᱨᱟᱜ-ᱟ᱾
ᱟᱸᱪᱪᱷᱟ ᱟᱸᱻ ᱥᱚᱵᱽᱡᱤ ᱠᱚᱨᱮ ᱱᱟᱜ ᱠᱟᱛᱷᱟ ᱡᱚᱠᱷᱚᱡ ᱟᱨᱚᱢᱵᱚᱣ ᱠᱟᱱᱟ ᱟᱸᱜ ᱤᱧᱟᱹᱜ ᱢᱮᱱ ᱚᱸᱻᱛᱮᱫᱚ ᱥᱚᱵᱽᱡᱤ ᱤᱫᱤ ᱠᱟᱛᱮᱜ ᱥᱮ ᱚᱸ ᱦᱳᱲᱳ ᱪᱟᱣᱞᱮ ᱤᱫᱤ ᱠᱟᱛᱮᱜ ᱡᱟᱦᱟᱸ ᱥᱟᱨ ᱠᱩᱵᱚᱱ ᱮᱢᱮᱜ ᱫᱚ ᱚᱱᱟ ᱴᱚᱯᱷᱤᱠ ᱛᱮ ᱡᱩᱫᱤ ᱞᱟᱝ ᱜᱟᱞᱢᱟᱨᱟᱣ ᱠᱮᱭᱟ ᱛᱟᱦᱚᱞᱮ ᱱᱟᱯ ᱯᱟᱭ ᱠᱚᱜ-ᱟ᱾
ᱟᱹᱰᱰᱤ ᱱᱟᱯᱟᱭ ᱠᱟᱛᱷᱟᱢ ᱞᱟᱹᱭ ᱠᱮᱫᱟ ᱜᱚᱝᱠᱮ ᱱᱚᱣᱟ ᱜᱮ ᱦᱩᱭ ᱦᱚᱪᱚᱱ᱾
ᱦᱮᱸ ᱟᱫᱚ ᱞᱤᱧ ᱢᱮᱱ ᱫᱟᱞᱤᱧ ᱟᱫᱚ
ᱦᱮᱸ ᱜᱚᱝᱠᱮ ᱤᱧ ᱜᱮ ᱞᱟᱹᱭ ᱞᱟᱦᱟᱭ ᱞᱤᱜᱤᱧ ᱱᱟᱥᱮ ᱱᱟᱜ ᱤᱧᱤᱧ ᱞᱟᱹᱭᱟᱜ ᱞᱮᱜᱮ ᱛᱟᱨᱯᱚᱨᱮ ᱟᱵᱤᱱ ᱵᱤᱱ ᱞᱟᱹᱭᱟ᱾
ᱦᱮᱸ ᱦᱮᱸ ᱞᱟᱹᱭ ᱵᱤᱱ?
ᱜᱚᱝᱠᱮ ᱞᱟᱹᱭ ᱫᱟᱞᱤᱧ ᱱᱚᱜ-ᱚᱭ ᱡᱮ ᱱᱮᱛᱟᱨ ᱟᱵᱚ ᱵᱚᱱ ᱧᱮᱞ ᱫᱟ ᱡᱮ ᱟᱵᱚ ᱟᱨ ᱠᱤᱜ ᱥᱚᱵᱽᱡᱤ ᱫᱚ ᱵᱚᱱ ᱫᱚᱦᱚᱭ ᱫᱟ᱾ ᱦᱳᱲᱳ ᱫᱚᱵᱚᱱ ᱨᱚᱦᱚᱭ ᱫᱟ ᱟᱹᱞᱩ ᱠᱚ ᱡᱚᱛᱚ ᱜᱮᱵᱚᱱ ᱨᱚᱦᱚᱭ ᱫᱟ ᱢᱮᱱᱠᱷᱟᱱ ᱱᱚᱜ-ᱚᱭ ᱡᱟᱦᱟᱸ ᱥᱟᱨ ᱱᱚᱣᱟ ᱥᱟᱨ ᱪᱤᱛᱟᱱ ᱨᱮ ᱟᱵᱚ ᱢᱤᱜᱴᱟᱝ ᱮᱢᱚᱱ ᱯᱟᱹᱛᱭᱟᱹᱣ ᱦᱮᱡ ᱠᱟᱜ ᱵᱚ ᱱᱚᱶᱟ ᱫᱚ ᱵᱟᱵᱚᱱ ᱵᱟᱹᱜᱤ ᱫᱟᱲᱮᱜ᱾
ᱦᱮᱸᱻᱦᱚᱭ᱾
ᱡᱟᱦᱟᱸ ᱤᱭᱩᱨᱤᱭᱟ ᱠᱚ ᱯᱚᱴᱟᱥ ᱠᱚ ᱢᱮᱱᱟᱜ-ᱟ ᱱᱚᱣᱟ ᱠᱚ ᱟᱵᱚ ᱦᱳᱲᱳ ᱠᱷᱮᱛ ᱨᱮ ᱵᱚᱱ ᱮᱢᱫᱟ, ᱱᱚᱣᱟ ᱠᱚᱦᱚᱸ ᱞᱟ. ᱭ ᱟᱠᱚ ᱱᱚᱣᱟ ᱠᱚᱫᱚ ᱵᱟᱹᱲᱤᱡ ᱦᱮᱸ ᱦᱟᱯᱮᱱ ᱫᱤᱱ ᱱᱚᱣᱟ ᱨᱮᱱᱟᱜ ᱮᱯᱷᱮᱠ ᱫᱚ ᱯᱟᱲᱟᱜ, ᱢᱮᱱᱠᱷᱟᱱ ᱜᱚᱢᱠᱮ? ᱟᱵᱚ ᱡᱩᱫᱤ ᱞᱟᱦᱟ ᱛᱮ ᱞᱮᱠᱟ ᱜᱮ ᱠᱚᱵᱚᱱ ᱮᱲᱟᱜ ᱢᱟ ᱠᱷᱮᱛ ᱠᱚᱨᱮ, ᱦᱮᱸ ᱜᱚᱝᱠᱮ ᱛᱟᱦᱚᱞᱮ ᱠᱷᱟᱱ ᱟᱹᱰᱤ ᱜᱮ ᱱᱟᱯᱟᱭᱟ᱾ ᱜᱚᱢᱠᱮ ᱤᱧᱟᱹᱜ ᱢᱚᱫ ᱛᱮᱫᱚ ᱞᱟᱹᱭ ᱟ ᱡᱟᱦᱟᱸᱭ ᱱᱚᱣᱟ ᱪᱟᱥ-ᱵᱟᱥ ᱨᱮ ᱟᱬᱜᱚᱱ ᱩᱱᱤ ᱨᱮᱱ ᱫᱚ ᱰᱟᱹ ᱼᱼ ᱰᱟᱺᱝᱨᱤ, ᱠᱟᱰᱟ, ᱢᱮᱨᱚᱢ ᱫᱚ ᱚᱵᱚᱥᱥᱳᱭ ᱛᱟᱦᱮᱸ ᱞᱟᱹᱠᱛᱤ ᱠᱟᱱᱟ᱾ ᱪᱮᱫᱟᱜ ᱥᱮ ᱜᱚᱝᱠᱮ ᱩᱱᱠᱩᱣᱟᱜ ᱡᱟᱦᱟᱸ ᱯᱚᱨᱡᱚ ᱯᱚᱫᱟᱨᱛᱚᱼᱼ ᱡᱟᱦᱟᱸ ᱫᱚ ᱠᱟᱹᱢᱤ ᱨᱮ ᱵᱟᱝ ᱞᱟᱜᱟᱜᱼᱟ, ᱡᱟᱦᱟᱸ ᱠᱚ ᱟᱵᱚ ᱦᱚᱲ ᱛᱮᱫ ᱵᱚᱱ ᱞᱟᱹᱭᱟᱼᱼ ᱤ ᱦᱮᱸᱥᱮ ᱜᱚᱝᱠᱮ ᱦᱮᱸ ᱚᱱᱟ ᱫᱚᱻᱼᱼ ᱚᱱᱟ ᱫᱚ ᱟᱵᱚ ᱣᱟᱜ ᱯᱚᱠᱷᱮ ᱫᱚ ᱩᱱᱠᱩᱣᱟᱜ ᱟᱨᱠᱤ ᱚᱱᱟᱴᱟᱜ ᱚᱱᱟ ᱵᱚᱨᱡᱚ ᱯᱚᱫᱟᱨᱛᱷᱚ ᱛᱷᱮᱜᱮᱼᱼ ᱟᱨᱠᱤ ᱟᱵᱚ ᱡᱩᱫᱤ ᱠᱷᱮᱛ ᱠᱷᱮᱛ ᱠᱚᱨᱮ ᱵᱚᱱ ᱮᱢᱟᱜ ᱢᱟ, ᱛᱟᱦᱮᱞᱮᱼᱼ ᱟᱹᱰᱤ ᱜᱮ ᱱᱟᱯᱟᱭᱚᱜ-ᱟ᱾
ᱮᱠᱫᱚᱢ ᱾ ᱟᱫᱚ ᱜᱚᱝᱠᱮ ᱱᱚᱜᱼᱚᱭ ᱱᱮᱛᱟᱨ ᱢᱟ ᱧᱮᱞᱚᱜ ᱠᱟᱱᱟ, ᱟᱸ ᱥᱟᱨ ᱠᱚ ᱚᱰᱳᱝ ᱠᱟᱱᱟ ᱟᱹᱰᱤ ᱱᱟᱣᱟᱱ ᱱᱟᱣᱟᱱ ᱥᱟᱨᱼᱼ ᱠᱚ ᱩᱰᱩᱝ ᱠᱟᱱᱟ ᱡᱟᱦᱟᱸ ᱛᱮᱼᱼ ᱟᱸ ᱟᱸ ᱡᱟᱦᱟᱸ ᱠᱳᱢᱯᱟᱱᱤ ᱠᱚ ᱩᱰᱩᱠ ᱫᱟᱠᱚ, ᱢᱮᱱ ᱫᱟᱠᱚ ᱱᱚᱣᱟ ᱠᱚ ᱮᱢ ᱞᱮᱠᱷᱟᱱ ᱼᱼ ᱟᱨ ᱥᱚᱵᱽᱡᱤ ᱠᱚᱦᱚᱸ ᱵᱟᱝ ᱵᱷᱟᱜᱤ ᱜᱮ ᱦᱟᱨᱟᱜ-ᱟ, ᱞᱟᱹᱴᱷᱩ ᱞᱟᱹᱴᱷᱩ ᱦᱟᱨᱟᱜ-ᱟ ᱱᱤᱜ, ᱢᱮᱱᱠᱷᱟᱱ ᱟᱫᱚ ᱟᱸᱼᱼ ᱩᱱ ᱚᱱᱠᱚ ᱫᱚ ᱚᱱᱠᱟ ᱜᱮᱠᱚ ᱢᱮᱱᱫᱟᱠᱚ, ᱢᱮᱱᱠᱷᱟᱱ ᱟᱵᱚ ᱫᱚ ᱱᱚᱣᱟ ᱫᱚ ᱵᱟᱝ ᱵᱚᱱ ᱵᱟᱲᱟᱭᱟ ᱵᱚᱱ ᱡᱮᱼᱼ ᱥᱚᱵᱽᱡᱤ ᱢᱟ ᱞᱟᱹᱴᱷᱩ ᱞᱟᱹᱴᱷᱩ ᱦᱟᱨᱟᱜ ᱠᱟᱱᱟ ᱵᱷᱟᱜᱤ ᱜᱮ ᱧᱮᱞᱚᱜ ᱠᱟᱱᱟ, ᱢᱮᱱᱠᱷᱟᱱ ᱚᱱᱟ ᱵᱷᱤᱛᱤᱨ ᱨᱮ ᱛᱤᱱᱟᱹᱜ ᱥᱟᱨ ᱥᱮ ᱮᱸᱼᱼ ᱮᱴᱟᱜ ᱮᱴᱟᱜ ᱠᱮᱢᱤᱠᱮᱞ ᱡᱤᱱᱤᱥ ᱠᱚ ᱢᱮᱱᱟᱜᱟ ᱟᱹᱱᱤᱡ, ᱚᱱᱟᱫᱚᱝ ᱟᱵᱚᱱ ᱫᱚ ᱵᱟᱝᱵᱚᱱ ᱵᱩᱡᱽ ᱧᱟᱢ ᱫᱟ᱾ ᱟᱵᱚ ᱢᱟ ᱦᱚᱭ ᱾ ᱟᱵᱚ ᱚᱱᱮ ᱠᱳᱢᱯᱟᱱᱤ ᱠᱚᱨᱮᱱᱟᱜ ᱯᱷᱟᱹᱥᱤᱭᱟᱨᱟᱜ ᱠᱟᱛᱷᱟ ᱛᱮ ᱵᱚᱱ ᱦᱤᱡᱩᱜ ᱠᱟᱱᱛᱮᱼᱼ ᱚᱱᱮ ᱚᱱᱠᱟ ᱥᱚᱵᱽᱡᱤ ᱠᱚ ᱪᱟᱥ ᱥᱚᱢᱚᱭ ᱱᱚᱣᱟ ᱠᱚᱵᱚᱱ ᱮᱢ ᱫᱟ ᱵᱚᱱ, ᱥᱮ ᱦᱳᱲᱳ ᱪᱟᱣᱞᱮ ᱠᱚ ᱪᱟᱥ ᱥᱚᱢᱚᱭ ᱥᱟᱨᱼᱼ ᱠᱚᱵᱚᱱ ᱮᱢ ᱫᱟ, ᱚᱱᱟ ᱫᱚ ᱟᱵᱚᱣᱟᱜ ᱦᱚᱲᱢᱚ ᱨᱮ ᱡᱚᱢ ᱥᱚᱢᱚᱭ ᱛᱤᱱᱟᱹᱜ ᱡᱮ ᱵᱟᱹᱲᱤᱡᱮ ᱠᱟᱹᱢᱤᱫᱼᱼ ᱚᱱᱟ ᱫᱚ, ᱵᱟᱝᱵᱚᱱ ᱵᱩᱡᱷᱟᱹᱣ ᱧᱟᱢ ᱫᱟ᱾
ᱦᱮᱸ ᱜᱚᱝᱠᱮ ᱴᱷᱤᱠ ᱵᱤᱢ ᱞᱟᱹᱭ᱾
ᱟᱫᱚ ᱟᱜᱼᱼ ᱟᱹᱵᱤᱱ ᱜᱮ ᱢᱮᱱ ᱧᱮᱞ ᱵᱤᱱ ᱱᱤᱛᱚᱜ ᱟᱸ ᱥᱮᱫᱟᱭ ᱡᱟᱦᱟᱸᱭ ᱟᱸ ᱟᱸ ᱪᱟᱥᱟ ᱪᱟᱥ ᱵᱟᱥ ᱠᱚᱛᱼᱼ ᱛᱟᱦᱮ ᱟᱸᱫᱚ ᱥᱮᱫᱟᱭ ᱟᱵᱚᱨᱮᱱ ᱦᱟᱯᱲᱟᱢ ᱠᱚ, ᱟᱸ ᱩᱱᱠᱩ ᱫᱚ ᱟᱸ ᱼᱼ ᱚᱱᱟ ᱰᱟᱝᱨᱤ ᱡᱟᱦᱟᱸ ᱰᱚᱡ ᱵᱚᱨᱡᱚ ᱯᱚᱫᱟᱨᱛᱷᱚ ᱡᱟᱦᱟᱸ ᱥᱮ ᱚᱱᱟ ᱜᱩᱨᱤᱡ ᱥᱮ ᱠᱷᱚᱛ ᱠᱚ ᱟᱸᱼᱼ ᱠᱚᱛ ᱮᱢ ᱛᱟᱦᱮᱸᱫ ᱚᱱᱟ ᱪᱟᱥᱵᱟᱥ ᱨᱮ, ᱚᱱᱟ ᱠᱚᱼᱼ ᱪᱟᱥᱵᱟᱥ ᱨᱟᱠᱟᱵ ᱟᱛᱮ, ᱡᱟᱦᱟᱸ ᱡᱚᱢ ᱟᱛᱮ ᱱᱤᱛᱚᱜ ᱛᱤᱱᱟᱹᱜ ᱫᱤᱱ ᱠᱚ ᱵᱟᱧᱪᱟᱣ ᱞᱮᱱᱟ᱾ ᱢᱮᱱ ᱠᱷᱟᱱ ᱟᱵᱚ ᱱᱚᱣᱟ ᱱᱟᱦᱟᱜ ᱡᱩᱜᱽᱼᱼ ᱨᱮ ᱮᱸ ᱧᱮᱞᱚᱜ ᱠᱟᱱᱟ ᱡᱮ ᱟᱵᱚ ᱱᱚᱣᱟ ᱠᱮᱢᱤᱠᱮᱞ, ᱥᱮ ᱥᱟᱨ ᱠᱚ ᱨᱮᱱᱟᱜ ᱮᱸ ᱼᱼ ᱚᱱᱟ ᱤᱭᱟᱹ ᱮᱸ ᱥᱚᱵᱡᱤ ᱠᱚ ᱥᱮ ᱦᱳᱲᱳ ᱪᱟᱣᱞᱮ ᱠᱚ ᱱᱤᱛᱚᱜ ᱚᱱᱟ ᱦᱟᱨᱟ ᱵᱩᱨᱩ ᱼᱼ ᱱᱤᱛᱚᱜ ᱵᱚᱱ ᱡᱚᱢ ᱮᱫ ᱫᱚ ᱟᱨᱡᱟᱣ ᱮᱼᱼ ᱚᱱᱟ ᱤᱫᱤ ᱫᱤᱭᱮ ᱛᱮ ᱟᱵᱚ ᱡᱚᱢ ᱟᱛᱮ ᱛᱤᱱᱟᱹᱜ ᱫᱤᱱ ᱵᱚᱱ ᱵᱟᱧᱪᱟᱣ ᱫᱟᱲᱮ ᱭᱟᱜ ᱠᱟᱱᱟ ᱥᱮ? ᱥᱟᱴ ᱵᱚᱪᱷᱚᱨ ᱥᱮ ᱟᱥᱤ ᱵᱚᱪᱷᱚᱨ ᱦᱚᱸ ᱵᱟᱝ ᱵᱚᱱ ᱯᱟᱨᱚᱢ ᱫᱟᱲᱮ ᱭᱟᱜ ᱠᱟᱱᱟ, ᱚᱱᱟ ᱞᱟᱦᱟ ᱨᱮᱜᱮ ᱮᱸ ᱦᱳᱭ ᱾ ᱚᱱᱟ ᱞᱟᱦᱟ ᱨᱮ ᱜᱮ ᱡᱷᱚᱛᱚ ᱦᱟᱲᱟᱢ ᱵᱩᱲᱦᱤᱜ ᱠᱟᱱᱟ ᱠᱚ ᱥᱮ ᱠᱚ ᱼᱼ ᱯᱟᱨᱠᱚᱢ ᱨᱮ ᱜᱮ ᱠᱚ ᱛᱟᱦᱮᱱ ᱠᱟᱱᱟ ᱵᱟᱝ ᱠᱚ ᱛᱟᱲᱟᱢ ᱫᱟᱲᱮ ᱠᱟᱱᱟ, ᱧᱮᱞᱚᱜ ᱠᱟᱱᱟ‌ ᱼᱼ
ᱮᱠᱫᱚᱢ ᱮᱠᱫᱚᱢ ᱮᱠ ᱾
ᱦᱳᱭ ᱾
ᱮᱭᱟ ᱜᱚᱝᱠᱮ ᱱᱚᱝᱠᱟ ᱜᱮᱞᱟᱝ ᱜᱟᱞ ᱢᱟᱨᱟᱜᱼᱟ, ᱟᱫᱚ ᱚᱠᱛᱚ ᱠᱚ ᱦᱚᱸ ᱦᱩᱭ ᱦᱮᱡ ᱮᱱ ᱛᱟᱞᱟᱝᱼᱟ ᱾ ᱟᱵᱟᱨ ᱯᱚᱨᱮ ᱛᱮ ᱡᱟᱸᱦᱟ ᱟᱵᱟᱨ ᱯᱚᱨᱮ ᱛᱮ ᱜᱟᱞᱢᱟᱨᱟᱣ ᱦᱩᱭᱩᱜᱼᱟ ᱾ ᱚᱱᱠᱟ ᱜᱮ ᱜᱚᱢᱠᱮ, ᱟᱹᱵᱤᱱ ᱥᱟᱶ ᱛᱮ ᱜᱟᱞᱼᱼ ᱦᱮᱸ ᱜᱚᱝᱠᱮ ᱟᱹᱵᱤᱱ ᱥᱟᱶᱛᱮ ᱜᱟᱞᱢᱟᱨᱟᱣ ᱠᱟᱛᱮᱜ ᱟᱹᱰᱤ ᱜᱮ ᱱᱟᱯᱟᱭ ᱞᱤᱧ ᱵᱩᱡ ᱪᱮᱫᱟᱜ ᱢᱟ ᱛᱟᱦᱚᱞᱮ ᱜᱚᱢᱠᱮ ᱥᱟᱹᱜᱩᱱ ᱡᱚᱦᱟᱨ
ᱦᱮᱸ ᱥᱟᱹᱜᱩᱱ ᱡᱚᱦᱟᱨ ᱥᱟᱹᱜᱩᱱ ᱡᱚᱦᱟᱨ
ᱴᱷᱤᱠ ᱜᱮᱭᱟ ᱜᱚᱝᱠᱮ